ᱦᱮᱞᱳ᱾
ᱦᱮᱸ᱾
ᱦᱮᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ᱾ ᱡᱚᱦᱟᱨ ᱜᱮ᱾
ᱦᱮᱸ ᱡᱚᱦᱟᱨ ᱜᱮᱢ᱾
ᱦᱩᱸ ᱥᱟᱹᱜᱩᱱ ᱥᱮᱛᱟᱜ᱾
ᱦᱳᱭ ᱥᱟᱜᱩᱱ ᱥᱛᱟᱜ᱾ ᱪᱮᱫ-ᱮᱢ ᱪᱤᱠᱟᱹᱭᱫᱟ? ᱱᱚᱜ-ᱚᱭ ᱱᱤᱛᱚᱜ ᱜᱮ ᱡᱟᱹᱯᱤᱫ ᱠᱷᱚᱱ ᱵᱮᱨᱮᱫ ᱤᱱᱟᱹᱧ᱾
ᱚ᱾ ᱛᱟᱦᱮ ᱫᱟᱹᱛᱤ ᱵᱮᱲᱟ ᱠᱚᱫᱚ ᱦᱩᱭᱱᱟ ᱥᱮ ᱟᱣᱨᱤ?
ᱵᱟᱝ ᱜᱮᱮ ᱟᱹᱣᱨᱤ ᱦᱩᱭᱩᱜᱼᱟ᱾ ᱟᱢᱟᱜ ᱫᱚ?
ᱦᱮᱸ ᱤᱧ ᱫᱚ ᱫᱩᱛᱟᱹᱱᱤ ᱫᱚ ᱦᱩᱭ ᱟᱠᱟᱱ ᱛᱤᱧᱟᱹ ᱟᱫᱚ ᱟᱞᱮ ᱛᱮᱦᱤᱧ ᱫᱚ ᱥᱮᱛᱟᱜ ᱥᱮᱛᱟᱜ ᱛᱤᱦᱤᱧ ᱫᱚ ᱟᱞᱮ ᱫᱚ ᱟᱞᱮᱭᱟᱜ ᱵᱟᱸᱫᱷ ᱨᱮ ᱦᱟᱹᱠᱩᱞᱮ ᱥᱟᱵ-ᱮᱫ ᱠᱚᱣᱟ᱾
ᱚ᱾ ᱦᱟᱹᱠᱩ ᱫᱚᱯᱮ ᱪᱟᱥ
ᱦᱮᱸ᱾ ᱦᱳᱭ ᱦᱟᱠᱩ ᱞᱮ ᱪᱟᱥ ᱟᱠᱟᱫ ᱠᱚᱣᱟ᱾
ᱚ ᱡᱚᱢ ᱠᱚᱣᱟ ᱡᱚᱢ ᱞᱟᱹᱜᱤᱫ ᱥᱮ ᱟᱠᱷᱨᱤᱧ ᱠᱚᱣᱟᱯᱮ?
ᱵᱟᱝ ᱟᱫᱚ ᱡᱚᱢ ᱠᱚᱣᱟᱞᱮ᱾ ᱡᱚᱢ ᱚᱲᱟᱜ ᱨᱮ ᱡᱚᱢ ᱞᱟᱹᱜᱤᱫ ᱜᱮ ᱚᱱᱠᱟ ᱯᱮᱲᱟ ᱠᱚᱠᱚ ᱦᱮᱡ ᱟᱠᱟᱱᱟ ᱟ ᱥᱟᱸᱜᱮ ᱧᱚᱜ ᱜᱮ᱾ ᱢᱟᱱᱮ ᱦᱟᱛᱚᱢ ᱛᱟᱹᱠᱤᱱ ᱠᱤᱱ ᱦᱮᱡ ᱠᱟᱱᱟ ᱟᱨ ᱛᱮᱭᱟᱝ ᱛᱟᱠᱚ ᱠᱚᱠᱚ ᱠᱚ ᱦᱮᱡ ᱠᱟᱱᱟ᱾ ᱟᱫᱚ ᱛᱟᱦᱚᱞᱮ ᱟᱫᱚ ᱚᱱᱟᱜᱮ ᱛᱮᱦᱤᱧ ᱫᱚ ᱟᱫᱚ ᱦᱟᱹᱠᱩ ᱠᱚᱞᱮ ᱥᱟᱵ-ᱮᱫ ᱠᱚᱣᱟ᱾ ᱚᱲᱟᱜ ᱨᱮ ᱩᱛᱩ ᱡᱚ ᱞᱟᱹᱜᱤᱫ ᱜᱮ᱾
ᱚ᱾
ᱛᱮᱦᱤᱧ ᱫᱚ ᱟᱥᱟᱲ ᱨᱮᱭᱟᱜ ᱢᱩᱪᱟᱹᱫ ᱫᱤᱱ ᱠᱟᱱᱟ ᱥᱮ?
ᱚ᱾
ᱦᱮᱸ ᱟᱫᱚ ᱛᱟᱦᱞᱮ ᱚᱱᱟ ᱦᱚᱛᱮᱡ ᱛᱮ ᱢᱮᱱᱫᱟᱭ ᱦᱮᱸ ᱛᱟᱞᱦᱮ ᱦᱟᱠᱩ ᱜᱮᱵᱚᱱ ᱥᱟᱵ ᱠᱚᱣᱟ ᱛᱤᱦᱤᱧ ᱫᱚ ᱟᱫᱚ ᱚᱱᱟ ᱤᱭᱟᱹᱛᱮ ᱦᱟᱹᱠᱩ ᱞᱮ ᱥᱟᱵ ᱮᱫᱽ ᱠᱚᱣᱟ᱾
ᱡᱟᱞᱟᱢ ᱛᱮ᱾
ᱦᱳᱭ ᱡᱟᱞ ᱞᱮ ᱚᱰᱟᱣ ᱠᱟᱫᱟ᱾
ᱚ ᱛᱟᱦᱞᱮ ᱟᱯᱮ ᱥᱮᱫ ᱪᱮᱫ ᱞᱮᱠᱟᱭ ᱫᱟᱜ ᱮᱫᱟ?
ᱫᱟᱜ ᱫᱚ ᱦᱟᱸᱜ ᱦᱚᱞᱟᱭ ᱫᱟᱜ ᱞᱮᱜᱼᱟ᱾ ᱛᱟᱨᱟᱥᱤᱧ ᱵᱮᱲᱟ ᱚᱱᱠᱟ ᱛᱤᱱᱴᱟ ᱠᱷᱚᱱ ᱪᱟᱨᱴᱟ ᱚᱵᱫᱤ᱾ ᱟᱨ ᱧᱤᱫᱟᱹ ᱵᱮᱲᱟᱭ ᱫᱟᱜ ᱞᱮᱫᱟ ᱚᱱᱠᱟ ᱮᱸ ᱫᱚᱥᱴᱟ ᱫᱚᱥᱴᱟ ᱥᱮᱫ ᱦᱟᱞᱠᱟ ᱦᱟᱞᱠᱟ ᱡᱚᱨᱚᱜ ᱠᱟᱱ ᱛᱟᱦᱮᱱᱟ ᱟᱨ ᱛᱟᱞᱟ ᱧᱤᱫᱟᱹ ᱥᱮᱫ ᱚᱱᱠᱟᱭ ᱫᱟᱜ ᱞᱮᱫᱟ᱾ ᱛᱮᱦᱤᱧ ᱥᱮᱛᱟᱜ ᱠᱷᱚᱱᱟᱜ ᱫᱚ ᱦᱟᱸᱜ ᱵᱟᱭ ᱫᱟᱜ ᱠᱟᱫᱟ᱾ ᱟᱨ ᱚᱱᱛᱮ ᱫᱚ?
ᱱᱚᱱᱛᱮ ᱢᱟ ᱫᱚᱢᱮ ᱫᱟᱜ ᱮᱫᱟᱭ ᱦᱚᱞᱟ ᱢᱟᱷᱫᱷᱮᱨ ᱠᱷᱚᱱ᱾ ᱛᱮᱦᱮᱧ ᱦᱚᱸ ᱫᱚᱢᱮ ᱚᱲᱟᱜ ᱠᱷᱚᱱ ᱚᱰᱳᱠ ᱵᱟᱞᱮ ᱫᱟᱲᱮᱭᱟᱜ ᱠᱟᱱᱟ᱾
ᱚᱸ ᱛᱟᱦᱞᱮ ᱚᱱᱠᱟ ᱟᱯᱮ ᱫᱚ ᱦᱟᱹᱠᱩ ᱵᱟᱝᱯᱮ ᱪᱟ ᱠᱟᱜ ᱠᱚᱣᱟ?
ᱵᱟᱝᱼᱟ᱾ ᱞᱟᱦᱟ ᱵᱟᱨ ᱫᱚᱞᱮ ᱪᱟᱥ ᱞᱮᱫ ᱠᱚᱣᱟ ᱟᱫᱚ ᱜᱟᱹᱰᱭᱟᱹ ᱨᱮ᱾ ᱟᱫᱚ ᱱᱮᱛᱟᱨ ᱫᱚ ᱠᱟᱹᱴᱤᱡ ᱫᱷᱟᱯᱟᱣ ᱦᱮᱜ ᱠᱟᱱᱟ ᱾ ᱟᱨ ᱫᱟᱜ ᱦᱤᱡᱩᱜ ᱦᱤᱡᱩᱜ ᱟᱥᱮ
ᱦᱮᱸ
ᱟᱫᱚᱢ ᱡᱩᱫᱤ ᱞᱮ ᱟᱲᱟᱜ ᱠᱚᱣᱟ ᱥᱮ ᱵᱟᱝ ᱠᱚ ᱛᱟᱦᱮᱱᱟ ᱡᱚᱛᱚ ᱠᱚ ᱫᱟᱹᱲ ᱪᱟᱵᱟᱭ ᱛᱟᱞᱮᱭᱟ, ᱟᱫᱚ ᱚᱱᱟ ᱠᱷᱟᱹᱛᱤᱨ ᱵᱟᱞᱮ ᱟᱲᱟᱜ ᱠᱟᱜ ᱠᱚᱣᱟ ᱞᱟᱦᱟ ᱫᱚᱞᱮ ᱟᱲᱟᱜᱮᱜ ᱠᱚ ᱛᱟᱦᱮᱸᱜ ᱟᱞᱮ᱾
ᱚ ᱢᱟᱱᱮ ᱜᱟᱹᱰᱭᱟᱹ ᱢᱟᱱᱮ ᱤᱭᱟᱹ ᱢᱟᱱᱮ ᱫᱷᱟᱯᱟᱣ ᱦᱮᱡ ᱠᱟᱱ ᱛᱟᱯᱮᱭᱟ ᱢᱟᱱᱮ ᱡᱩ ᱢᱟᱱᱮ ᱰᱷᱮᱨ ᱧᱚᱜ ᱮ ᱫᱟᱜ ᱞᱮᱠᱷᱟᱡ ᱜᱮ ᱢᱟᱱᱮ ᱪᱩᱯᱮᱲᱚᱜ ᱛᱟᱯᱮᱭᱟ᱾
ᱞᱩᱜᱼᱟ, ᱦᱳᱭ ᱟᱫᱚ ᱤᱭᱟᱹ ᱵᱟᱹᱱᱩᱜᱼᱟ ᱦᱮᱸ ᱡᱩᱫᱤ ᱤᱭᱟᱹ ᱛᱟᱦᱮᱸ ᱠᱚᱜᱼᱟ ᱜᱷᱮᱨᱟ ᱛᱟᱦᱮᱸ ᱠᱚᱜᱼᱟ ᱦᱟᱥᱟ ᱠᱚᱛᱮ ᱟᱫᱚ ᱜᱷᱮᱨᱟ ᱢᱟᱛᱚ ᱵᱟᱹᱱᱩᱜᱼᱟ ᱵᱟᱸᱫ ᱞᱮᱠᱟ ᱢᱟ ᱟᱫᱚ ᱚᱱᱟ ᱫᱚ ᱯᱩᱨᱟᱹ ᱪᱮᱞᱯᱮᱧ ᱧᱚᱜ ᱜᱮᱭᱟ ᱦᱟᱞᱠᱟ ᱫᱟᱜ ᱞᱮᱠᱷᱟᱱ ᱜᱮᱭ ᱦᱮᱸ ᱪᱮᱦᱮᱞ ᱪᱮᱯᱮᱞ ᱯᱮᱨᱮᱡ ᱠᱟᱛᱮᱜ ᱠᱚ ᱯᱟᱨᱚᱢ ᱤᱫᱤᱜᱼᱟ᱾
ᱚ ᱚᱱᱟ ᱫᱚ ᱢᱟᱱᱮ ᱟᱯᱮᱭᱟᱜ ᱫᱚ ᱢᱟᱱᱮ ᱚᱛ ᱞᱮᱵᱮᱞ ᱜᱮ ᱢᱮᱱᱟᱜᱼᱟ ᱥᱮ ᱪᱮᱫ?
ᱦᱮᱸ ᱚᱛ ᱞᱮᱵᱮᱞ ᱨᱮᱜᱮ ᱢᱮᱱᱟᱜᱼᱟ᱾ ᱦᱮᱸ
ᱚ ᱚᱱᱟᱜᱮᱧ ᱞᱟᱹᱭᱟ ᱟᱲᱮ ᱠᱚ ᱵᱟᱹᱱᱩᱜᱼᱟ? ᱢᱮᱱᱫᱟᱹᱧ ᱟᱲᱮ ᱠᱚᱫᱚ ᱵᱟᱹᱱᱩᱜ ᱛᱟᱞᱮᱭᱟ ᱜᱟᱹᱰᱭᱟᱹ ᱨᱮᱱᱟᱜ ᱫᱚ?
ᱵᱟᱹᱱᱩᱜᱼᱟ ᱵᱟᱹᱱᱩᱜᱼᱟ᱾ ᱰᱷᱚᱰᱟ ᱫᱚ ᱰᱷᱚᱰᱟ ᱜᱮᱭᱟ ᱦᱮᱸ ᱥᱮ ᱟᱫᱚ ᱫᱟᱜ ᱞᱮᱠᱷᱟᱱ ᱜᱮ ᱟᱫᱚ ᱩᱱᱠᱩ ᱦᱟᱹᱠᱩ ᱫᱚᱠᱚ ᱨᱟᱠᱟᱵ ᱪᱟᱞᱟᱜᱼᱟ᱾
ᱦᱮᱸ᱾ ᱟᱫᱚ ᱚᱱᱠᱟ ᱟᱲᱮ ᱠᱚ ᱵᱟᱝ ᱛᱟᱦᱮᱸᱱ ᱠᱷᱟᱡ ᱟᱫᱚ ᱫᱟᱹᱲᱟ᱾ ᱟᱞᱮ ᱪᱟᱥ ᱟᱠᱟᱫ ᱠᱚᱣᱟᱞᱮ ᱦᱟᱠᱩ, ᱯᱟᱛᱞᱟ ᱦᱟᱠᱩ᱾ ᱨᱩᱭ ᱦᱟᱠᱩ ᱟᱨ ᱯᱚᱱᱟ᱾ ᱩᱱᱠᱩ ᱜᱮᱞᱮ ᱪᱟᱥ ᱠᱟᱜ ᱠᱚᱣᱟ᱾ ᱦᱮᱸ
ᱚ ᱢᱟᱹᱜᱨᱤ ᱦᱟᱠᱩ ᱠᱚᱫᱚ ᱵᱟᱯᱮ ᱪᱟᱥ ᱠᱟᱜ ᱠᱚᱣᱟ?
ᱵᱟᱝᱜᱮ, ᱢᱟᱝᱜᱽᱨᱤ ᱫᱚ ᱵᱟᱞᱮ ᱪᱟᱥ ᱠᱟᱜ ᱠᱚᱣᱟ᱾
ᱵᱟᱞᱮ ᱪᱟᱥ ᱠᱟᱜ ᱠᱚᱣᱟ ᱾ ᱦᱩᱸ ᱛᱟᱦᱞᱮ ᱚᱱᱮ ᱡᱟᱦᱟᱸ ᱡᱟᱦᱟᱸ ᱯᱩᱠᱷᱨᱤ ᱢᱮᱱᱟᱜ ᱠᱟᱜ ᱛᱟᱯᱮᱭᱟ ᱚᱱᱟ ᱫᱚ ᱟᱯᱮᱭᱟᱜ ᱠᱟᱱᱟ ᱥᱮ ᱜᱷᱟᱨᱚᱥᱛᱤ ᱯᱩᱠᱷᱨᱤ?
ᱦᱮᱸ ᱟᱞᱮ ᱫᱚ ᱟᱞᱮᱭᱟᱜ ᱠᱟᱱ ᱜᱮᱭᱟ ᱟᱫᱚ ᱟᱞᱮ ᱯᱮ ᱵᱟᱠᱷᱳᱞ ᱨᱮᱭᱟᱜ ᱡᱟᱭᱜᱟ ᱛᱮ᱾ ᱢᱤᱜᱴᱟᱝ ᱵᱟᱞᱮ ᱵᱮᱱᱟᱣ ᱠᱟᱫᱟ᱾ ᱟᱫᱚ ᱱᱚᱣᱟ ᱵᱟᱸᱫ ᱫᱚ ᱢᱚᱴᱟᱢᱩᱴᱤ ᱳᱭ ᱪᱷᱚ ᱵᱤᱜᱷᱟᱹ᱾ ᱪᱷᱚ ᱵᱤᱜᱷᱟᱹ ᱮᱨᱤᱭᱟ ᱨᱮ ᱱᱚᱣᱟ ᱵᱟᱸᱫ ᱫᱚ ᱦᱩᱭ ᱠᱟᱱᱟ᱾ ᱫᱚ ᱢᱟᱨᱟᱝ ᱜᱮᱭᱟ᱾
ᱦᱮᱸ᱾
ᱟᱫᱚ ᱚᱱᱠᱟ ᱡᱷᱚᱛᱚ ᱠᱚᱛᱮ ᱜᱮᱞᱮ ᱪᱟᱥ ᱠᱟᱜ ᱠᱚᱣᱟ ᱟᱨ ᱚᱱᱠᱟ ᱥᱟᱵ ᱠᱚᱦᱚᱸ ᱡᱷᱚᱛᱚ ᱠᱚᱛᱮ ᱜᱮᱞᱮ ᱥᱟᱵ ᱠᱚᱣᱟ ᱚᱱᱠᱟ᱾
ᱚ᱾
ᱟᱫᱚ ᱟᱞᱮ ᱵᱟᱠᱷᱳᱞ ᱜᱮᱛᱚ᱾
ᱦᱮᱸ ᱦᱮᱸ᱾
ᱟᱫᱚ ᱢᱟᱱᱮ ᱵᱷᱮᱜᱟᱨ ᱫᱚᱞᱮ ᱵᱷᱮᱜᱟᱨ ᱟᱠᱟᱱᱟ᱾ ᱟᱫᱚ ᱛᱟᱹᱣ ᱨᱮᱦᱚᱸ ᱚᱱᱠᱟ ᱢᱤᱜ ᱛᱮᱜᱮᱞᱮ ᱪᱟᱥ ᱠᱚᱣᱟ ᱦᱟᱠᱳ ᱠᱚᱫᱚ᱾
ᱦᱮᱸ᱾
ᱦᱩᱸ᱾
ᱟᱰᱤ ᱢᱚᱡ᱾
ᱦᱮᱸ ᱛᱟᱦᱞᱮ ᱚᱱᱠᱟ᱾ ᱮᱸ ᱫᱟᱠᱟ ᱩᱛᱩ ᱠᱚᱫᱚ ᱛᱤᱨᱮᱯᱮ ᱤᱥᱤᱱᱟ᱾
ᱦᱳᱭ ᱤᱥᱤᱱ ᱦᱩᱭᱩᱜ-ᱟ ᱦᱟᱸᱜ ᱱᱚ-ᱚᱭ ᱵᱮᱨᱟᱥ ᱵᱟᱲᱟ ᱠᱟᱛᱮᱜ᱾
ᱩᱸ᱾ ᱮᱸ ᱫᱟᱠᱟ ᱩᱛᱩ ᱤᱥᱤᱱ ᱤᱥᱤᱱ ᱥᱟᱹᱛ ᱠᱟᱛᱮ ᱪᱮᱜ ᱠᱚᱯᱮ ᱪᱤᱠᱟᱹᱭᱟ᱾
ᱤᱥᱤᱱ ᱥᱟᱹᱛ ᱠᱟᱛᱮᱫ ᱫᱚ᱾ ᱚᱲᱟᱜ ᱜᱮᱞᱮ ᱛᱟᱦᱮᱱᱟ ᱚᱲᱟᱜ ᱦᱚᱲ ᱫᱚ ᱦᱟᱸᱜ ᱵᱟᱹᱫᱽ ᱠᱚ ᱪᱟᱞᱟᱜ-ᱟ᱾ ᱨᱚᱦᱚᱭ ᱫᱟᱞᱮ᱾ ᱦᱟᱹᱭ᱾ ᱤᱧ ᱫᱚ ᱚᱲᱟᱜ ᱠᱚᱨᱮ ᱜᱤᱧ ᱛᱟᱦᱮᱱᱟ᱾
ᱚ ᱟᱢᱫᱚ ᱵᱟᱹᱫᱽ ᱠᱚᱫᱚ ᱵᱟᱢ ᱪᱟᱞᱟᱜ ᱜᱮᱭᱟ᱾
ᱪᱟᱞᱟᱣ ᱫᱚᱧ ᱪᱟᱞᱟᱜ ᱪᱟᱞᱟᱜ ᱜᱮᱭᱟ ᱟᱫᱚ ᱠᱟᱴᱤᱡ ᱵᱷᱟᱜᱤ ᱵᱟᱹᱧ ᱵᱩᱡᱽ ᱮᱫᱟ ᱚᱱᱟ ᱠᱷᱟᱛᱤᱨ ᱛᱮ᱾ ᱵᱟᱧ ᱪᱟᱞᱟᱜ ᱥᱟᱱᱟᱧ ᱠᱟᱱᱟ᱾
ᱚ᱾ ᱢᱟᱫᱟ ᱨᱩᱣᱟᱹ ᱠᱚ ᱧᱟᱢ ᱠᱟᱜ ᱢᱮᱭᱟ ᱥᱮ ᱪᱮᱜ ᱛᱟᱦᱞᱮ ᱱᱚᱣᱟ ᱡᱟᱯᱩᱜ ᱨᱮ᱾
ᱦᱮᱸ ᱱᱚᱣᱟ ᱡᱟᱯᱩᱜ ᱨᱤᱧ ᱞᱚᱦᱚᱜ ᱵᱟᱲᱟᱭ ᱱᱟᱛᱚ᱾ ᱟᱫᱚ ᱵᱚᱦᱚᱜ ᱦᱟᱥᱩ ᱠᱚ ᱢᱟᱫᱟ ᱨᱩᱣᱟᱹ ᱠᱚ ᱧᱟᱢ ᱟᱠᱟᱫᱤᱧᱟ᱾
ᱚᱻ᱾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
ᱟᱫᱚ᱾ ᱢᱟᱫᱟᱜ ᱟᱢ ᱢᱟᱫᱟ ᱨᱮᱭᱟᱜ ᱨᱩᱣᱟᱹ ᱨᱮᱭᱟᱜ ᱨᱟᱱ ᱫᱚ ᱟᱵᱚ ᱢᱟ ᱟᱛᱩ ᱫᱤᱥᱚᱢ ᱨᱮᱱ ᱦᱚᱲ ᱢᱟ᱾ ᱚᱱᱟ ᱨᱟᱱ ᱫᱟᱨᱤ ᱥᱟᱠᱟᱢ ᱦᱟᱱᱟ ᱱᱚᱣᱟ ᱡᱚᱢ ᱠᱟᱛᱮᱜ ᱜᱮ ᱵᱮᱥᱚᱜ ᱟᱵᱚᱱ᱾ ᱛᱚ ᱚᱱᱟ ᱠᱚ ᱵᱟᱰᱟᱭ ᱦᱮᱱᱟᱜ-ᱟ ᱥᱮ ᱵᱟᱱᱩᱜ-ᱟ᱾
ᱦᱮᱸ ᱢᱮᱱᱟᱜ-ᱟ ᱵᱟᱥᱚᱠ ᱥᱟᱠᱟᱢ ᱠᱚ ᱡᱚᱢ ᱦᱳᱭᱳᱜ-ᱟ᱾ ᱦᱮᱸ᱾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
ᱟᱨ ᱟᱫᱟ ᱠᱚ ᱡᱚᱢ ᱞᱮᱠᱷᱟᱱ ᱜᱮ ᱠᱟᱴᱤᱜ ᱵᱷᱟᱜᱮ ᱵᱩᱡᱷᱟᱹᱜ-ᱟ᱾
ᱦᱮᱸ ᱦᱮᱸ ᱟᱨᱦᱚᱸ ᱡᱩᱫᱤ ᱚᱱᱠᱟ ᱢᱟᱸᱫᱟ ᱧᱚᱜ ᱛᱮ ᱴᱷᱤᱠ ᱵᱟᱝ ᱵᱩᱡᱩᱜ᱾ ᱠᱟᱱᱟ ᱛᱟᱦᱚᱞᱮ ᱠᱷᱟᱡ ᱫᱚ ᱟᱫᱟ ᱫᱤᱭᱟᱹᱭ᱾ ᱪᱟ ᱵᱮᱱᱟᱣ ᱦᱩᱭᱩᱜ-ᱟ ᱟᱨ ᱦᱟᱞᱠᱟ ᱜᱳᱞᱢᱚᱨᱤᱪᱟᱜ᱾ ᱮᱢ ᱦᱩᱭᱩᱜ-ᱟ ᱛᱟᱞᱦᱮ ᱠᱷᱟᱡ ᱫᱚ ᱟ ᱞᱟᱱᱰᱨᱤ ᱠᱚ ᱯᱷᱮᱨᱮᱥ ᱧᱚᱜᱚᱜ-ᱟ᱾ ᱦᱚ ᱦᱚᱲᱢᱚ ᱠᱚ ᱨᱟᱣᱟᱞ ᱧᱚᱜ ᱵᱩᱡᱷᱟᱹᱜ-ᱟ᱾
ᱦᱮᱸ᱾
ᱦᱮᱸ ᱚᱱᱟ ᱥᱟᱛᱮ ᱦᱚᱸ ᱟᱨᱚ ᱡᱩᱫᱤ ᱨᱩᱣᱟᱹ ᱠᱚ ᱵᱟᱭ ᱫᱟᱹᱲᱭᱮᱫ-ᱟᱭ ᱥᱮ
ᱦᱮᱸ᱾
ᱩᱱᱥᱚᱢᱚᱭ ᱡᱟᱦᱟᱱᱟᱜ ᱚᱱᱟ ᱥᱤᱣᱞᱤ ᱥᱟᱠᱟᱢ ᱨᱮᱭᱟᱜ ᱨᱟᱥᱟ ᱚᱱᱟ ᱚᱱᱟ ᱧᱩ ᱞᱮᱠᱷᱟᱡ ᱚᱱᱟ ᱨᱩᱣᱟᱹ ᱡᱟᱦᱟᱸ ᱵᱟᱝ ᱵᱟᱭ ᱫᱟᱹᱲᱟᱜ-ᱟ ᱚᱱᱟ ᱠᱟᱴᱟᱜ-ᱟ᱾
ᱚ ᱦᱮᱸ᱾
ᱦᱮᱸ ᱟᱫᱚ ᱱᱚᱝᱠᱟ ᱢᱟᱱᱮ ᱫᱟᱜ ᱮᱫᱟᱭ, ᱜᱚᱨᱚᱢᱮᱫᱟᱭ ᱚᱱᱟ ᱦᱚᱛᱮᱡ ᱛᱮᱜᱮ ᱟᱵᱚᱦᱟᱣᱟ ᱦᱮᱱᱟᱜ-ᱟ ᱚᱝᱠᱟ᱾ ᱵᱚᱫᱚᱞᱚᱜ ᱠᱟᱱᱟ ᱚᱱᱟ ᱠᱷᱟᱹᱛᱤᱨ ᱛᱮ ᱟᱭᱢᱟ ᱦᱚᱲᱜᱮ ᱚᱱᱠᱟ ᱮᱸ ᱢᱟᱸᱫᱟ ᱨᱩᱣᱟᱹ ᱧᱟᱢᱮᱫ ᱠᱚ ᱜᱮᱭᱟ᱾
ᱦᱮᱸ᱾
ᱦᱮᱸ ᱱᱚᱣᱟ ᱢᱟᱸᱫᱟ ᱨᱩᱣᱟᱹ ᱫᱚ ᱢᱟᱱᱮ ᱜᱚᱴᱟ ᱫᱤᱥᱚᱢ ᱨᱮᱜᱮ ᱧᱮᱞᱚᱜ ᱠᱟᱱᱟ ᱢᱟᱱᱮ ᱪᱮᱫᱟᱜ ᱱᱚᱣᱟ ᱫᱚ ᱧᱮᱞᱚᱜ ᱠᱟᱱᱟ᱾ ᱱᱚᱜ-ᱚᱭ ᱡᱮ ᱨᱟᱵᱟᱝᱮ-ᱟᱭ ᱟᱨᱚ ᱚᱱᱠᱟ ᱥᱤᱛᱩᱝᱮᱼᱟᱭ, ᱜᱚᱨᱚᱢᱮᱼᱟᱭ ᱦᱚ-ᱚᱝ ᱦᱮᱸ ᱱᱚᱜ-ᱚᱭ ᱡᱮ ᱱᱚᱝᱠᱟ ᱵᱟᱨ ᱨᱚᱠᱚᱢ ᱤᱭᱟᱹ ᱦᱩᱭᱩᱜ ᱠᱟᱱᱟ᱾ ᱚᱱᱟ ᱠᱷᱟᱹᱛᱤᱨ ᱛᱮᱜᱮ ᱚᱱᱠᱟ ᱯᱨᱚᱵᱞᱮᱢ ᱫᱚ ᱦᱩᱭᱩᱜ ᱠᱟᱱᱟ᱾
ᱟᱨ ᱡᱚᱠᱷᱚᱱ ᱫᱟᱜ ᱠᱚᱨᱮᱢ ᱞᱚᱦᱚᱫ ᱠᱚᱜ-ᱟ ᱥᱮ᱾ ᱟᱨ ᱠᱟᱹᱢᱤ ᱵᱟᱲᱟᱭ ᱜᱮᱭᱟᱢ ᱫᱟᱜ ᱠᱚᱨᱮ ᱫᱚᱢ ᱞᱚᱦᱚᱫᱚᱜ ᱜᱮᱭᱟ᱾ ᱱᱮᱛᱟᱨ ᱢᱟ ᱡᱷᱤᱯᱤᱨ ᱡᱷᱤᱯᱤᱨ ᱮ ᱫᱟᱜ ᱮᱫᱟᱭ᱾ ᱢᱤᱫ ᱜᱷᱲᱤᱡ ᱛᱮᱭ ᱡᱳᱨ ᱫᱟᱭ, ᱢᱤᱫ ᱜᱷᱲᱤᱡ ᱛᱮ ᱠᱚᱢ ᱫᱟᱭ᱾ ᱟᱫᱚ ᱠᱚ ᱞᱟᱹᱭᱟ ᱡᱮ ᱛᱟᱞᱦᱮ ᱵᱟᱭ ᱫᱟᱜᱟᱭ ᱢᱚᱱᱮ ᱦᱚᱭ ᱦᱟᱸᱜ ᱡᱟᱦᱟᱱᱟᱜ ᱠᱚᱢ ᱠᱟᱹᱢᱤᱭᱟ ᱦᱮᱸᱥᱮ᱾ ᱟᱫᱚ ᱪᱮᱫ ᱠᱟᱹᱢᱤ ᱠᱚᱢ ᱪᱟᱞᱟᱣ ᱠᱟᱱᱟ, ᱵᱟᱴᱤ ᱜᱷᱟᱥᱟᱣ ᱠᱚᱢ ᱪᱟᱞᱟᱣ ᱠᱟᱱᱟ ᱟᱨᱮ ᱫᱟᱜ ᱠᱮᱫ᱾ ᱫᱟᱜ ᱮ ᱪᱚᱨᱚ ᱠᱮᱫ ᱜᱮ ᱟᱫᱚ ᱛᱚᱠᱷᱚᱱ ᱫᱚ ᱚᱱᱟ ᱵᱟᱹᱜᱤ ᱠᱟᱛᱮᱢ ᱫᱟᱹᱲ ᱦᱤᱡᱩᱜ-ᱟ ᱠᱤ ᱵᱟᱢ ᱦᱤᱡᱩᱜ-ᱟ᱾
ᱦᱩᱸ᱾
ᱟᱫᱚᱢ ᱞᱚᱦᱚᱫᱚᱜ ᱜᱮᱭᱟᱢ ᱚᱱᱠᱟ ᱞᱚᱦᱚᱫ ᱵᱟᱲᱟ ᱦᱩᱭ ᱠᱟᱱᱟ᱾
ᱦᱮᱸ᱾ ᱟᱨᱦᱚᱸ ᱵᱟᱝᱢᱟ ᱞᱟᱹᱭᱟᱠᱚ ᱡᱮ ᱡᱮ ᱦᱮᱸ ᱱᱟᱣᱟ ᱫᱟᱜ ᱛᱮᱢ ᱞᱚᱦᱚᱫ ᱞᱮᱱᱠᱷᱟᱱ ᱫᱚ ᱨᱩᱣᱟᱹ ᱠᱚᱫᱚ
ᱦᱮᱸ ᱦᱮᱸ ᱞᱚᱦᱚᱜ ᱵᱟᱲᱟᱣ ᱟᱠᱟᱤᱧ ᱫᱟᱜ ᱛᱮ᱾ ᱛᱟᱦᱚᱞᱮ ᱟᱯᱮ ᱫᱚ ᱪᱮᱫ ᱯᱮ ᱪᱤᱠᱟᱹᱭᱟ?
ᱟᱞᱮ ᱫᱚ ᱦᱟᱸᱜ ᱛᱤᱦᱤᱧ ᱫᱚ ᱚᱲᱟᱜ ᱨᱮᱜᱮ ᱦᱚᱸ-ᱚᱭᱵᱛᱚ ᱦᱟᱹᱠᱩ ᱞᱮ ᱥᱟᱵᱮᱫ ᱠᱚᱣᱟ ᱩᱱᱠᱩ ᱞᱮ ᱤᱫᱤ ᱠᱚᱣᱟ ᱛᱟᱯ ᱯᱚᱨᱮ ᱚᱲᱟᱜ ᱨᱮ ᱟᱭᱳᱚᱛᱟᱠᱚ ᱵᱷᱟᱹᱡᱤ ᱠᱚ ᱦᱟᱹᱠᱩ ᱠᱚ ᱵᱷᱟᱹᱡᱤ ᱠᱚᱣᱟ, ᱩᱛᱩ ᱠᱚᱣᱟ ᱠᱚ ᱟᱨ ᱚᱱᱠᱟ ᱛᱤᱠᱤᱱ ᱛᱤᱠᱤᱱ ᱥᱮᱫ ᱫᱚ ᱰᱟᱝᱨᱤ ᱢᱮᱨᱚᱢ ᱜᱩᱯᱤ ᱪᱟᱞᱟᱜ ᱦᱩᱭᱩᱜᱼᱟ᱾ ᱟᱨ ᱚᱱᱠᱟ ᱛᱟᱨᱟᱥᱤᱧ ᱛᱮ ᱥᱮᱫ ᱛᱮ ᱟᱹᱜᱩ ᱠᱚ ᱦᱩᱭᱩᱜ-ᱟ᱾ ᱚᱱᱟ ᱛᱟᱭᱚᱢ ᱫᱚ ᱟᱫᱚ ᱤᱧ ᱫᱚ ᱵᱚᱞᱤᱧ ᱠᱷᱮᱞᱳᱱ ᱠᱷᱮᱞ ᱜᱮᱭᱟ᱾
ᱚ᱾
ᱦᱮᱸ᱾
ᱵᱷᱟᱞᱮ ᱠᱟᱛᱷᱟ᱾
ᱦᱮᱸ᱾
ᱛᱟᱦᱚᱞᱮ ᱟᱢ ᱫᱚ ᱵᱮᱥᱤᱠᱟᱭᱛᱮ ᱵᱚᱞ ᱠᱷᱮᱞ ᱜᱮᱢ ᱠᱩᱥᱤᱭᱟᱜ ᱜᱮᱭᱟ, ᱮᱴᱟᱜ ᱠᱷᱮᱞ ᱠᱚᱫᱚ ᱵᱟᱢ ᱠᱩᱥᱤᱭᱟᱜ-ᱟ᱾
ᱮᱴᱟᱜ ᱠᱷᱮᱞ ᱠᱩᱥᱤ ᱫᱩᱧ ᱠᱩᱥᱤᱭᱟᱜ-ᱟ, ᱠᱨᱤᱠᱮᱴ ᱦᱚᱧ ᱠᱩᱥᱤᱭᱟᱜ ᱜᱮᱭᱟ᱾ ᱟᱫ ᱛᱚ ᱢᱟᱱᱮ ᱠᱨᱤᱠᱮᱴ ᱫᱚᱧ ᱠᱩᱥᱤᱭᱟᱜ ᱨᱮᱦᱚᱸ ᱢᱟᱱᱮ ᱚᱱᱟ ᱪᱮᱛᱟᱱ ᱨᱮᱫᱚ ᱩᱱᱟᱹᱜ ᱴᱟᱱ ᱵᱟᱹᱱᱩᱜ ᱛᱤᱧᱟᱹ᱾ ᱯᱷᱩᱴᱵᱚᱞ ᱪᱮᱛᱟᱱ ᱨᱮᱜᱮ ᱵᱟᱹᱲᱛᱤ ᱴᱟᱱ ᱢᱮᱱᱟᱜ ᱛᱤᱧᱟᱹ᱾
ᱚᱻ
ᱦᱮᱸ᱾
ᱠᱷᱮᱹᱞ ᱦᱚᱸ ᱞᱟᱹᱠᱛᱤ ᱠᱟᱱ ᱜᱮᱭᱟ᱾
ᱦᱮᱸ ᱟᱫᱚ ᱚᱝᱠᱟ, ᱫᱤᱱᱟᱹᱢ ᱦᱤᱞᱳᱜ ᱚᱝᱠᱟ ᱦᱮᱸ᱾ ᱫᱤᱱᱟᱹᱢ ᱦᱤᱞᱳᱜ ᱚᱝᱠᱟᱢ ᱠᱷᱮᱹᱞ ᱤᱫᱤ ᱞᱮᱠᱷᱟᱡ ᱦᱚᱲᱢᱚ ᱠᱚᱦᱚᱸ ᱴᱷᱤᱠ ᱴᱷᱟᱠ ᱛᱮᱦᱮᱱᱟ᱾
ᱦᱮᱸ ᱦᱮᱸ᱾
ᱟᱢᱫᱚ ᱚᱱᱠᱟ ᱥᱮᱛᱟᱜ ᱵᱮᱲᱟ ᱚᱝᱠᱟ ᱚᱱᱠᱟ ᱰᱟᱹᱦᱤ ᱥᱮ ᱚᱱᱠᱟ ᱫᱟᱹᱲᱮᱢ ᱩᱰᱩᱠᱚᱜ ᱜᱮᱭᱟ ᱥᱮ ᱵᱟᱝ?
ᱦᱮᱸ ᱩᱰᱩᱠᱚᱜ ᱜᱤᱭᱟᱹᱧ᱾
ᱩᱸᱻ
ᱦᱮᱸ, ᱛᱮᱦᱮᱧ ᱜᱟᱯᱟ ᱫᱚ ᱫᱟᱜ ᱮᱫᱟᱭ᱾ ᱟᱫᱚ ᱫᱟᱜ ᱠᱷᱟᱹᱛᱤᱨ ᱛᱮ ᱮᱸᱻ ᱵᱟᱹᱧ ᱩᱰᱩᱠ ᱫᱟᱲᱮᱭᱟᱜ ᱠᱟᱱᱟ᱾ ᱟᱨ ᱡᱩᱫᱤ ᱯᱷᱟᱠᱟᱭᱟᱭ ᱛᱟᱦᱞᱮ ᱠᱷᱟᱱ ᱫᱚ ᱩᱰᱩᱠᱚᱜ ᱜᱤᱭᱟᱹᱧ᱾
ᱦᱮᱸ ᱟᱨ ᱩᱰᱩᱠ ᱦᱚᱸ ᱞᱟᱹᱠᱛᱤ ᱠᱟᱱ ᱜᱮᱭᱟ ᱡᱮ
ᱦᱮᱸ ᱟᱨ ᱫᱟᱬᱟᱱ ᱦᱩᱭᱩᱜ ᱛᱟᱸᱦᱮᱱᱟ ᱥᱮ ᱵᱮᱭᱟᱢ ᱠᱚ ᱠᱚᱨᱟᱣ᱾ ᱦᱚᱲᱢᱚ ᱡᱤᱣᱤ ᱠᱚ ᱠᱟᱹᱴᱤᱡ ᱵᱷᱟᱜᱮ ᱵᱩᱡᱷᱟᱹᱜ-ᱟ, ᱵᱷᱟᱜᱮ ᱯᱷᱤᱴᱱᱮᱥ ᱧᱚᱜ ᱮᱢ ᱛᱟᱸᱦᱮᱱᱟ᱾
ᱦᱮᱸ᱾
ᱦᱮᱸ᱾ ᱟᱨ ᱥᱚᱵᱽ ᱥᱚᱢᱚᱭ ᱡᱩᱫᱤ ᱡᱚᱢᱟᱢ ᱡᱚᱢ ᱠᱟᱛᱮᱢ ᱫᱩᱲᱩᱵ ᱠᱚᱜ-ᱟ ᱚᱱᱟ ᱫᱚ ᱟᱨᱦᱚᱸ ᱟᱹᱰᱤ ᱠᱤᱪᱷᱩ ᱨᱳᱜᱽ ᱟᱡᱟᱨ ᱠᱚ ᱧᱟᱧᱟᱢ ᱠᱟᱱᱟ᱾
ᱦᱮᱸ ᱦᱮᱸ᱾
ᱚᱠᱟᱨᱮ ᱡᱟᱸᱜᱟ ᱠᱚ ᱦᱟᱥᱩᱣᱟ᱾ ᱟᱹᱰᱤ ᱟᱹᱰᱤ ᱟᱹᱰᱤ ᱟᱭᱢᱟ ᱞᱮᱠᱟᱱ ᱨᱳᱜᱽ ᱠᱚ ᱦᱤᱡᱩᱜ ᱠᱟᱱᱟ ᱥᱮ, ᱧᱟᱧᱟᱢ ᱠᱟᱱᱟ᱾ ᱚᱱᱟ ᱠᱷᱟᱹᱛᱤᱨ ᱛᱮᱜᱮ ᱛᱤ ᱛᱤᱱᱟᱹᱜ ᱮᱢ ᱛᱟ ᱛᱤᱱᱟᱹᱜ ᱮᱢ ᱛᱟᱲᱟᱢ ᱵᱟᱲᱟᱭᱟ ᱛᱤᱱᱟᱹᱜ ᱵᱮᱭᱟᱢᱮᱢ ᱠᱚᱨᱟᱣᱟ ᱩᱱᱟᱹᱜ ᱦᱚᱲᱢᱚ ᱡᱤᱣᱤ ᱱᱟᱯᱟᱭ ᱛᱟᱸᱦᱮᱱᱟ᱾
ᱦᱮᱸ ᱮᱠᱫᱚᱢ᱾
ᱦᱮᱸ ᱚᱱᱟ ᱥᱟᱶᱛᱮ ᱡᱚᱢ ᱦᱚᱸ ᱟᱲᱟᱜ ᱥᱟᱠᱟᱢ ᱠᱚᱦᱚᱸ ᱡᱚᱢ ᱦᱩᱭᱩᱜ-ᱟ᱾ ᱢᱟᱱᱮ ᱦᱟᱹᱲᱭᱟᱹᱨ ᱡᱤᱱᱤᱥ ᱯᱨᱟᱭ ᱢᱟᱡᱷᱮ ᱢᱟᱡᱷᱮ ᱡᱚᱢ ᱤᱫᱤᱜᱮ ᱦᱩᱭᱩᱜ-ᱟ᱾
ᱦᱳᱭ, ᱟᱨ ᱱᱮᱛᱟᱨ ᱢᱟ